ᱦᱳ
ᱦᱮᱞᱳ
ᱦᱩ ᱥᱟᱹᱜᱩᱱ ᱥᱮᱛᱟᱜ
ᱦᱮᱸ ᱥᱟᱹᱜᱩᱱ ᱥᱮᱛᱟᱜ
ᱪᱮᱫ ᱞᱮᱠᱟ ᱢᱮᱱᱟᱜ ᱯᱮᱭᱟ? ᱦᱳᱭ ᱡᱚᱦᱟᱨ
ᱠᱟᱹᱴᱤᱡ ᱨᱚᱲ ᱧᱚᱜ ᱵᱮᱱ, ᱠᱟᱹᱴᱤᱡ ᱥᱟᱣᱩᱱᱰ, ᱠᱟᱹᱴᱤᱡ ᱵᱟᱝ ᱟᱸᱡᱚᱢᱚᱜ ᱠᱟᱱ ᱛᱟᱵᱮᱱᱟ, ᱠᱞᱤᱭᱟᱹᱨ ᱧᱚᱜ।
ᱡᱚᱦᱟᱨ।
ᱦᱮᱸ, ᱦᱮᱸ ᱡᱚᱦᱟᱨ, ᱛᱟᱦᱚᱞᱮ, ᱱᱟᱯᱟᱭ ᱜᱮᱛᱚ।
ᱪᱮᱫ ᱯᱮ ᱞᱟᱹᱭ ᱮᱫᱟ?
ᱞᱟᱹᱭ ᱮᱫᱟᱹᱧ, ᱱᱟᱯᱟ ᱱᱟᱯᱟᱭ ᱜᱮᱭᱟ ᱵᱮᱱ ᱛᱚ।
ᱦᱮᱸᱻ ᱱᱟᱯᱟᱭ ᱜᱮ ᱾ ᱟᱯᱮ ᱜᱮ?
ᱦᱮᱸᱻ ᱟᱞᱮ ᱦᱚᱸ, ᱱᱟᱯᱟᱭ ᱜᱮ, ᱟᱫᱚ ᱞᱟᱹᱭ ᱵᱮᱱ, ᱚᱱᱠᱟ ᱫᱟᱜ ᱡᱟᱹᱲᱤ ᱠᱚ, ᱪᱮᱫ ᱞᱮᱠᱟ ᱟᱯᱮ ᱚᱱᱛᱮ?
ᱫᱟᱜ ᱡᱮ, ᱢᱟᱱᱫᱷᱮᱨ ᱨᱮ ᱫᱚ, ᱦᱩᱭᱮᱱ ᱜᱮᱭᱟ ᱾ ᱛᱤᱦᱤᱧ ᱫᱚ, ᱠᱩᱨ ᱵᱟᱹᱱᱩᱜ ᱟᱹᱱᱤᱡ।
ᱢᱟᱛ ᱟᱪᱷᱟ, ᱟᱸᱻ᱾ ᱟᱨ ᱱᱚᱝᱠᱟ, ᱛᱚᱞᱟ ᱜᱤᱰᱤ ᱠᱚᱫᱚ, ᱦᱩᱲᱩ ᱜᱤᱰᱤ ᱠᱚᱫᱚ, ᱦᱩᱭ ᱟᱠᱟᱱᱟ ᱾
ᱦᱮᱸᱻ ᱦᱩᱭ ᱫᱚ, ᱦᱩᱭ ᱟᱠᱟᱱᱟ ᱾ ᱟᱫᱚ, ᱠᱤᱪᱷᱩ ᱫᱤᱱ ᱢᱟᱲᱟᱝ, ᱵᱟᱭ ᱫᱟᱜ ᱮᱫ ᱛᱟᱦᱮᱱ ᱛᱮ, ᱜᱩᱡᱩᱜ ᱠᱟᱱ ᱛᱟᱦᱮᱱᱟ ᱾ ᱟᱫᱚ ᱦᱚᱸᱜᱼᱚᱭ, ᱦᱚᱞᱟ ᱢᱫᱷᱮᱨ ᱫᱚᱭ ᱫᱟᱜ ᱠᱮᱫᱟ, ᱚᱢᱚᱱᱚᱜᱼᱟ, ᱟᱥᱛᱮ ᱟᱥᱛᱮ ᱾
ᱚᱸᱻᱚᱸᱻᱚᱸ ᱾
ᱟᱯᱮ ᱫᱚ?
ᱦᱮᱸᱻ ᱟᱞᱮ ᱦᱚᱸᱻ ᱾ ᱦᱚᱸ ᱦᱩᱲᱩ ᱜᱤᱰᱤ ᱠᱚᱫᱚ, ᱦᱩᱭ ᱟᱠᱟᱱ ᱜᱮᱭᱟ, ᱟᱫᱚ ᱦᱳᱭ, ᱦᱚᱭ ᱦᱤᱡᱩᱜ ᱠᱟᱱᱟ ᱾ ᱪᱟᱨᱟ ᱠᱚᱫᱚ, ᱛᱚᱞᱟ ᱠᱚᱫᱚ ᱾ ᱚᱸᱻ ᱫᱟᱜ ᱡᱟᱹᱲᱤ ᱢᱟ, ᱠᱚᱭᱮᱠ ᱫᱤᱱ ᱢᱟ, ᱫᱟᱜ ᱡᱟᱹᱲᱤ ᱮᱫ ᱜᱮ, ᱵᱟᱨ ᱯᱮ ᱫᱤᱱ ᱫᱷᱚᱨᱮ ᱾ ᱛᱚ, ᱚᱱᱠᱟ ᱵᱷᱟᱵ ᱛᱚ ᱦᱟᱸᱜ, ᱟᱹᱣᱨᱤ ᱫᱟᱜᱟᱭ ᱾ ᱠᱷᱮᱛ ᱵᱟᱹᱫᱽ ᱠᱚᱫᱚ, ᱟᱹᱣᱨᱤ ᱛᱚᱸᱵᱟᱜᱼᱟ ᱦᱟᱸᱜ ᱾
ᱦᱮᱸᱻ ᱦᱮᱸᱻ ᱚᱱᱠᱟ ᱜᱮ, ᱱᱚᱛᱮ ᱦᱚᱸ ᱾
ᱚᱸᱻ ᱛᱟᱦᱞᱮ, ᱚᱠᱟ ᱠᱷᱚᱱᱮ ᱮᱢ ᱞᱟᱹᱭ ᱮᱫᱼᱟ? ᱚᱠᱟ ᱫᱤᱥᱚᱢ?
ᱤᱧ ᱫᱚ, ᱵᱮᱝᱜᱚᱞ ᱫᱤᱥᱚᱢ ᱾
ᱟᱪ ᱪᱷᱟ ᱪᱪᱷᱟ, ᱟᱹᱰᱤ ᱱᱟᱯᱟᱭ ᱜᱮ, ᱵᱮᱝᱜᱚᱞ ᱫᱤᱥᱚᱢ ᱾
ᱟᱨ, ᱦᱩᱞ ᱢᱟᱦᱟ, ᱚᱠᱟ ᱞᱮᱠᱟ ᱯᱮ ᱢᱟᱱᱟᱣ ᱠᱮᱜᱼᱟ? ᱤᱧ ᱫᱚ, ᱵᱟᱸᱠᱩᱲᱟ ᱰᱤᱥᱴᱤᱠ ᱾ ᱚᱠᱟ? ᱵᱟᱸᱠᱩᱲᱟ ᱾
ᱟᱪᱪᱷᱟ ᱪᱷᱟ, ᱟᱹᱞᱤᱧ ᱦᱚᱸ, ᱵᱟᱸᱠᱩᱲᱟ ᱠᱷᱚᱱ ᱜᱮ, ᱞᱤᱧ ᱞᱟᱹᱭᱼᱮᱟ ᱡᱟᱭ ᱦᱳᱠ ᱾ ᱦᱩᱞ ᱢᱟᱦᱟ ᱢᱟ, ᱢᱟᱱᱟᱣ ᱠᱮᱫ ᱜᱮᱭᱟᱞᱮ, ᱵᱟᱝ ᱫᱚ ᱵᱟᱝ, ᱵᱷᱟᱞᱮ ᱜᱮ, ᱱᱟᱯᱟᱭ ᱛᱮᱜᱮ ᱾ ᱯᱟᱨᱚᱢ ᱠᱮᱫᱟ ᱞᱮ, ᱱᱤᱭᱟᱹ ᱵᱟᱨ ᱫᱚ, ᱥᱮ ᱯᱨᱚᱛᱮᱠ ᱥᱮᱨᱢᱟ ᱜᱮ, ᱯᱟᱨᱚᱢ ᱤᱫᱤ ᱭᱮᱫ ᱜᱮᱭᱟ ᱞᱮ, ᱱᱟᱭ ᱱᱟᱯᱟᱭ ᱛᱮᱜᱮ ᱾ ᱨᱟᱹᱥᱠᱟᱹ ᱨᱚᱢᱚᱡᱽ ᱥᱟᱞᱟᱜ ᱜᱮ, ᱟᱫᱚ ᱟᱯᱮ ᱜᱮ, ᱪᱮᱫ ᱞᱮᱠᱟ ᱯᱮ, ᱢᱟᱱᱟᱣ ᱠᱮᱫᱟ?
ᱢᱟᱱᱟᱣ ᱠᱮᱫᱟ ᱾ ᱦᱟᱫ ᱟᱞᱮ ᱦᱚᱸ, ᱱᱤᱭᱟᱹ ᱵᱟᱨ ᱫᱚ, ᱠᱟᱹᱴᱤᱡ ᱡᱟᱠ ᱡᱚᱢ ᱜᱮᱞᱮ, ᱢᱟᱱᱟᱣ ᱠᱮᱜᱼᱟ ᱾
ᱟᱪᱪᱷᱟ, ᱪᱮᱫᱮ ᱞᱮᱠᱟ?
ᱪᱮᱫ ᱞᱮᱠᱟ ᱯᱮ, ᱢᱟᱱᱟᱣ ᱜᱮᱭᱟ, ᱟᱹᱛᱩ ᱨᱮᱜᱮ ᱯᱮ ᱢᱟᱱᱟᱣ ᱜᱮᱭᱟ ᱾ ᱦᱮᱸ ᱟᱛᱩ ᱨᱮᱜᱮ ᱾ ᱩᱱ ᱫᱟᱲᱟ ᱫᱚ, ᱩᱱᱟᱹᱜ ᱡᱟᱠᱡᱚᱢᱚᱠ ᱫᱚ, ᱵᱟᱝ ᱦᱩᱭᱩᱜ ᱠᱟᱱ, ᱛᱟᱦᱮᱱᱟ ᱾ ᱢᱮ ᱢᱤᱫᱴᱟᱝ ᱟᱛᱳ ᱱᱤᱭᱟᱹᱜᱮ, ᱟᱨ ᱱᱤᱭᱟᱹ ᱵᱟᱨ ᱫᱚ, ᱵᱟᱨᱭᱟ, ᱯᱮᱭᱟ, ᱟᱹᱛᱩ ᱢᱤᱞᱟᱹᱣ ᱠᱟᱛᱮ, ᱦᱩᱭ ᱮᱱᱟ ᱠᱟᱹᱴᱤᱡ, ᱢᱟᱨᱟᱝ ᱠᱟᱛᱮ ᱜᱮ, ᱟᱨᱠᱤ ᱾
ᱟᱫᱚ, ᱪᱮᱫ ᱞᱮᱠᱟ ᱚᱝᱟ, ᱯᱮ ᱡᱟᱦᱟᱸᱱᱟᱜ ᱯᱮ,, ᱥᱟᱹᱛ ᱥᱟᱯᱲᱟᱣ ᱞᱮᱫᱟ, ᱡᱟᱦᱟᱸ ᱞᱮᱠᱟ ᱱᱟᱜ, ᱟᱵᱚᱣᱟᱜ ᱢᱟᱹᱭ ᱵᱟᱹᱵᱩ ᱛᱟᱠᱚ, ᱦᱩᱰᱤᱧ ᱦᱩᱰᱤᱧ, ᱚᱱᱚᱲᱦᱮ, ᱠᱚ, ᱟᱨ ᱠᱚ, ᱡᱟᱦᱟᱸ ᱞᱮᱠᱟ ᱫᱚ, ᱥᱮ ᱜᱟᱞᱚᱪ ᱟᱠᱷᱲᱟ ᱠᱚ
ᱦᱮᱸ, ᱜᱟᱞᱚᱪ ᱟᱠᱷᱲᱟ ᱠᱚ, ᱛᱟᱦᱮᱸ ᱠᱟᱱᱟ ᱾ ᱠᱟᱹᱴᱤᱡ, ᱠᱟᱹᱴᱤᱡ ᱵᱚᱭᱦᱟ ᱢᱤᱥᱤ ᱠᱚ, ᱚᱱᱚᱲᱦᱮᱸ, ᱥᱮᱨᱮᱧ ᱠᱚ ᱥᱟᱯᱲᱟᱣ ᱞᱮᱣᱟᱼᱟ ᱠᱚ ᱾
ᱦᱩᱸ ᱾ ᱛᱚ ᱟᱵᱮᱱ ᱱᱤᱛ ᱱᱤᱛᱚᱜ ᱫᱚ ᱪᱮᱫ ᱠᱚᱵᱮᱱ ᱠᱟᱹᱢᱤ ᱠᱟᱱᱟ ᱱᱚᱝᱠᱟ ᱟᱵᱮᱱᱟᱜ ᱯᱟᱨᱥᱚᱱᱟᱞ ᱤᱭᱟᱹ ᱯᱟᱨᱥᱚᱱᱟᱞ ᱵᱚᱞᱛᱮ ᱫᱚ ᱵᱟᱝ ᱟᱵᱮᱱ ᱜᱷᱟᱨᱚᱸᱧᱡᱽ ᱞᱤᱭᱟᱹ ᱥᱮ
ᱦᱮᱸ ᱚᱞᱚᱜ ᱯᱟᱲᱦᱟᱣ ᱾
ᱟᱪᱪᱷᱟ ᱟᱪᱪᱷᱟ ᱵᱟᱝᱞᱟ ᱢᱤᱰᱤᱭᱟ
ᱵᱟᱝ ᱥᱟᱱᱛᱟᱞᱤ ᱢᱤᱰᱤᱭᱟᱢ ᱛᱮᱜᱮ ᱾
ᱟᱪᱪᱷᱟ ᱟᱪᱪᱷᱟ ᱟᱹᱰᱤ ᱟᱹᱰᱤ ᱥᱟᱨᱦᱟᱣ ᱥᱟᱱᱛᱟᱲᱤ ᱢᱤᱰᱤᱭᱟᱢ ᱛᱮ ᱡᱟᱭ ᱦᱳᱠ ᱟᱨᱦᱚᱸ ᱢᱤᱫ ᱵᱟᱨ ᱜᱟᱛᱮ ᱥᱟᱶ ᱯᱚᱲᱦᱟᱜ ᱠᱟᱱᱟ ᱡᱮ ᱠᱤᱪᱷᱩ ᱠᱤᱪᱷᱩ ᱚᱱᱠᱟ ᱯᱟᱲᱟᱜ ᱠᱟᱱ ᱜᱮᱭᱟ ᱠᱚ ᱥᱟᱣᱛᱟᱞᱤ ᱢᱤᱰᱟᱢ ᱛᱮᱦᱚᱸ ᱾ ᱟᱪᱪᱷᱟ ᱟᱹᱰᱤ ᱱᱟᱯᱟᱭ ᱡᱤᱱᱤᱥ ᱟᱵᱚᱣᱟᱜ ᱡᱟᱱᱟᱢ ᱟᱲᱟᱝ ᱯᱟᱹᱨᱥᱤ ᱵᱚᱱ ᱯᱟᱲᱦᱟᱜ ᱠᱟᱱᱟ ᱛᱚ ᱵᱷᱟᱞᱮ ᱜᱮ ᱛᱟᱦᱚᱞᱮ ᱚᱱᱛᱮ ᱫᱚ ᱚᱞᱪᱤᱠᱤ ᱚᱞ ᱪᱤᱠᱤ ᱫᱚ ᱵᱷᱟᱞᱮ ᱜᱮᱵᱚᱱ ᱥᱟᱨᱟᱣ ᱯᱟᱥᱱᱟᱣ ᱠᱟᱫᱟ ᱥᱮ ᱵᱷᱟᱞᱮ ᱛᱮᱵᱚᱱ ᱥᱮᱪᱮᱫᱚᱜ ᱠᱟᱱᱟ ᱵᱟᱝ?
ᱦᱮᱸ ᱱᱟᱯᱟᱭ ᱛᱮ ᱜᱮ ᱾
ᱟᱪᱪᱷᱟ ᱟᱪᱪᱷᱟ ᱾
ᱱᱤᱡᱮ ᱦᱚᱸ ᱥᱮᱬᱟ ᱦᱳᱭᱳᱜ ᱠᱟᱱᱟ ᱚᱱᱟ ᱥᱟᱶᱛᱮ ᱟᱛᱳ ᱨᱮᱱ ᱦᱩᱰᱤᱧ ᱦᱩᱰᱤᱧ ᱵᱚᱭᱦᱟ ᱢᱤᱥᱤ ᱠᱚᱠᱚ ᱥᱮᱬᱟ ᱨᱮᱱᱟᱜ ᱤᱧ ᱪᱮᱥᱴᱟᱭᱮᱫᱟ ᱡᱟᱛᱮ ᱩᱱᱠᱩ ᱦᱚᱸᱧ ᱥᱮᱬᱟ ᱫᱟᱲᱮᱭᱟᱠᱚ
ᱟᱪᱪᱷᱟ ᱟᱪᱪᱷᱟ ᱟᱪᱪᱷᱟ ᱟᱹᱰᱤ ᱚᱱᱟ ᱥᱟᱹᱜᱩᱱ ᱰᱟᱨ ᱢ ᱥᱟᱵ ᱟᱠᱟᱫ ᱛᱟᱵᱚᱱᱟ ᱡᱟᱭᱦᱳᱠ ᱚᱱᱠᱟ ᱜᱮ ᱟᱨᱚ ᱞᱟᱦᱟᱥᱮᱫ ᱞᱟᱦᱟ ᱛᱮᱵᱚᱜ ᱦᱚᱸ ᱪᱟᱞᱟᱜ ᱛᱟᱵᱩᱱ ᱢᱮ ᱛᱚ ᱪᱮᱫᱟᱜ ᱵᱟᱢ ᱫᱟᱲᱮᱭᱟᱜᱼᱟ ᱚᱵᱚᱥᱤᱭ
ᱥᱮ ᱟᱵᱩᱭᱮ
ᱱᱚᱝᱠᱟ ᱛᱟᱦᱞᱮ ᱤᱛᱩᱱ ᱟᱥᱲᱟ ᱢᱮᱱᱟᱜᱼᱟ ᱥᱮ ᱱᱚᱝᱠᱟ ᱱᱤᱡᱮᱨᱟᱜ ᱠᱩᱨᱩᱢᱩᱴᱩ ᱛᱮᱢ ᱪᱷᱩᱴᱟᱹᱣ ᱟᱠᱟᱱᱟ ᱡᱮ ᱦᱩᱧᱰᱤᱧ ᱢᱟᱹᱭ ᱵᱤ ᱛᱟ ᱵᱟᱝ ᱥᱮᱪᱮᱫᱟᱠᱚ ᱞᱟᱹᱠᱛᱤ ᱠᱟᱱᱟ
ᱱᱤᱡᱮᱨᱟᱜ ᱠᱩᱨᱩᱢᱩᱴᱩ ᱛᱮ᱾
ᱟᱪᱪᱷᱟ ᱟᱪᱪᱷᱟ ᱟᱪᱪᱷᱟ ᱦᱮᱸ ᱟᱵᱚ ᱢᱟ ᱮᱠᱷᱚᱱ ᱫᱚ ᱯᱨᱟᱭᱢᱟᱨᱤ ᱞᱮᱵᱮᱞᱨᱟ ᱯᱨᱟᱭᱢᱟᱨᱤ ᱦᱚᱸ ᱡᱚᱛᱚ ᱡᱟᱭᱜᱟ ᱫᱚ ᱟᱹᱣᱨᱤ ᱠᱚ ᱪᱟᱹᱞᱩᱜ ᱛᱟᱵᱚᱱᱟ᱾
ᱦᱮᱸ ᱡᱷᱚᱛᱚ ᱡᱟᱭᱜᱟ ᱨᱮ ᱫᱚ ᱟᱹᱣᱨᱤ ᱪᱟᱹᱞᱩᱜᱼᱟ᱾
ᱦᱩᱸ ᱟᱪᱪᱷᱟ
ᱛᱚ ᱵᱮᱥᱤᱠᱛᱮᱫ ᱟᱨᱠᱤ ᱥᱮᱬᱟ ᱚᱲᱟᱜ ᱨᱮ᱾
ᱦᱮᱸ ᱦᱮᱸ ᱦᱮᱸ ᱮᱠᱟᱞ ᱵᱟᱨ ᱞᱟᱹᱠᱛᱤ ᱠᱟᱱᱟ ᱮᱠᱫᱚᱢ ᱞᱟᱹᱠᱛᱤ ᱠᱟᱱᱟ᱾
ᱟᱨ ᱚᱞ ᱟᱠᱷᱚᱨ ᱠᱚᱫᱚ ᱚᱱᱟ ᱠᱚᱫᱚ ᱪᱮᱫ ᱛᱚ ᱫᱚᱨᱠᱟᱨ ᱠᱟᱱᱟ᱾
ᱮᱠᱵᱟᱨ ᱮᱠᱫᱚᱢ ᱮᱠᱫᱚᱢ ᱫᱚᱨᱠᱟᱨ ᱠᱟᱱ ᱜᱮᱭᱟ ᱵᱤᱥᱮᱥ ᱠᱚᱨᱮ ᱟᱵᱚ ᱫᱚ ᱟᱵᱚᱮᱱ ᱦᱩᱰᱤᱧ ᱦᱩᱰᱤᱧ ᱢᱟᱹᱭ ᱛᱟᱠᱚ ᱫᱚ ᱟᱨᱚ ᱟᱹᱰᱤ ᱞᱚᱜᱚᱱ ᱧᱚᱜ ᱠᱚ ᱥᱮᱬᱟᱭᱱᱟ ᱥᱮ ᱪᱮᱫᱚᱜᱼᱟ ᱦᱮᱸ ᱥᱮ ᱪᱮᱫᱟᱜ ᱥᱮ ᱚᱱᱟ ᱛᱮᱜᱮ ᱵᱚᱱ ᱨᱚᱲ ᱠᱟᱱᱟ ᱥᱮ
ᱦᱳᱭ ᱦᱳᱭ
ᱟᱨ
ᱟᱨ ᱨᱚᱲ ᱫᱚ ᱦᱮᱸ ᱟᱹᱛᱩ ᱫᱤᱥᱚᱢ ᱠᱚᱨᱮ ᱫᱚ ᱨᱚᱲ ᱫᱚ ᱡᱟᱱᱟᱢ ᱟᱲᱟᱝ ᱛᱮᱜᱮ ᱠᱚ ᱨᱚᱲᱟ ᱢᱮᱱᱠᱷᱟᱱ ᱞᱤᱯᱤ ᱛᱚ ᱵᱟᱠᱚ ᱩᱨᱩᱢᱟ᱾
ᱚᱱᱟᱛᱮ ᱚᱱᱟ ᱫᱚ ᱥᱮᱬᱟ ᱫᱚᱨᱠᱟᱨ ᱠᱟᱱᱟ ᱥᱮᱬᱟᱭ ᱟᱠᱚ ᱦᱩᱭᱩᱜᱼᱟ ᱾
ᱞᱤᱯᱤ ᱥᱮ ᱪᱤᱠᱤ ᱫᱚ ᱵᱟᱠᱚ ᱩᱨᱩᱢᱟ ᱚᱱᱠᱟ ᱫᱚ ᱦᱮᱸ ᱜᱮ᱾ ᱦᱩᱸ ᱦᱮᱸ ᱱᱚᱛᱮ ᱦᱚᱸ ᱟᱞᱮ ᱦᱚᱸ ᱚᱞᱪᱤᱠᱤ ᱫᱚ ᱟᱹᱰᱤ ᱱᱟᱯᱟᱭ ᱱᱟᱯᱟᱭ ᱜᱮ ᱢᱮᱱᱟᱜ ᱛᱟᱞᱮᱭᱟ ᱛᱚ ᱱᱚᱜᱼᱚᱭ ᱯᱮᱨᱟᱭ ᱩᱨᱪᱟᱹᱞᱩᱜ ᱨᱮ ᱚᱱᱠᱟ ᱢᱤᱫ ᱵᱟᱨ ᱤᱛᱩᱱ ᱟᱥᱲᱟ ᱠᱚ ᱢᱮᱱᱟᱜᱼᱟ ᱥᱮ ᱚᱱᱠᱟ ᱟᱢ ᱞᱮᱠᱟᱱ ᱠᱚ ᱢᱟᱱᱮ ᱡᱩᱣᱟᱹᱱ ᱠᱚᱦᱚᱸ ᱥᱮᱪᱮᱫ ᱠᱟᱛᱮᱜ ᱱᱚᱝᱠᱟ ᱠᱩᱨᱩᱢᱩᱴᱩ ᱠᱚ ᱪᱷᱩᱴᱟᱹᱣ ᱟᱠᱟᱱ ᱜᱮᱭᱟ ᱾
ᱦᱟᱹᱭ ᱾
ᱦᱩᱸ, ᱚᱱᱠᱟ ᱞᱟᱹᱭᱛᱮ ᱜᱚᱨᱚᱵᱽ ᱞᱮᱠᱟᱱᱟᱜ ᱠᱟᱛᱷᱟ ᱠᱟᱱ ᱜᱮᱭᱟ ᱥᱮ ᱦᱮᱸ ᱦᱚᱭ ᱛᱚ ᱱᱚᱝᱠᱟ ᱠᱤᱪᱷᱩ ᱠᱤᱪᱷᱩ ᱟᱞᱮ ᱦᱚᱸ ᱢᱮᱱᱟᱜ ᱠᱚ ᱛᱟᱞᱮᱭᱟ ᱵᱚᱭᱦᱟ ᱠᱚ ᱱᱤᱡᱮᱨ ᱵᱚᱭᱦᱟ ᱜᱮ ᱢᱤᱫᱴᱟᱝ ᱢᱮᱱᱟᱭᱟ ᱾ ᱚ ᱪᱤᱠᱤ ᱛᱮ ᱥᱟᱱᱛᱟᱞᱤ ᱰᱤᱯᱟᱨᱴᱢᱮᱱᱴ ᱞᱮᱠᱪᱟᱨᱟᱞ ᱠᱟᱱᱟᱭ ᱾ ᱛᱚ ᱚᱱᱠᱟ ᱞᱟᱹᱭᱛᱮ ᱟᱫᱚ ᱪᱤᱠᱤ ᱫᱚ ᱢᱟᱱᱮ ᱟᱹᱰᱤ ᱢᱟᱨᱟᱝ ᱜᱮ ᱠᱟᱱᱟ ᱟᱵᱚᱣᱟᱜ ᱫᱚ ᱾ ᱡᱚᱛᱚ ᱦᱚᱲ ᱫᱚ ᱵᱟᱠᱚ ᱟᱯᱱᱟᱨᱮᱫ ᱛᱟᱵᱚᱱᱟ ᱠᱤᱪᱷᱩ ᱠᱤᱪᱷᱩ ᱦᱚᱲ ᱫᱚ ᱾
ᱦᱳᱭ ᱾
ᱟᱫᱚ ᱱᱚᱝᱠᱟ ᱫᱚ ᱡᱚᱛᱚ ᱦᱚᱲᱟᱜ ᱥᱟᱶᱛᱟ ᱨᱮᱜᱮ ᱛᱟᱦᱮᱱ ᱜᱮᱭᱟ ᱾ ᱛᱚ ᱩᱱᱟᱹᱜ ᱵᱷᱟᱹᱵᱤᱛ ᱞᱮᱠᱷᱟᱱ ᱵᱟᱝ ᱜᱟᱱᱚᱜᱼᱟ ᱾ ᱟᱵᱚ ᱫᱚ ᱟᱵᱚᱣᱟᱜ ᱠᱟᱹᱢᱤ ᱠᱚᱨᱟᱣ ᱤᱫᱤ ᱦᱩᱭᱩᱜ
ᱮᱠᱫᱚᱢ ᱮᱠᱫᱚᱢ ᱮᱠᱫᱚᱢ ᱾ ᱦᱩᱸ ᱦᱩᱸ ᱦᱩᱸ ᱾ ᱟᱪᱪᱷᱟ ᱟᱪᱪᱷᱟ ᱾
ᱟᱵᱚ ᱦᱟᱸᱜ ᱵᱚᱱ ᱡᱤᱛᱠᱟᱹᱨ
ᱦᱳᱭ ᱢᱤᱫ ᱫᱤᱱ ᱫᱚᱢᱚᱱ ᱡᱤᱛᱠᱟᱹᱨᱚᱜ ᱜᱮᱭᱟ ᱾
ᱦᱳᱭ ᱾
ᱚᱵᱚᱥᱥᱳᱭ ᱪᱷᱩᱴᱟᱹᱣ ᱛᱟᱦᱮᱱ ᱠᱷᱟᱱ ᱫᱚ ᱪᱷᱩᱴᱟᱹᱣ ᱨᱮᱭᱟᱜ ᱮᱸᱻ ᱠᱟᱹᱢᱤ ᱪᱷᱩᱴᱟᱹᱣ ᱨᱮᱭᱟᱜ ᱠᱟᱹᱢᱤ ᱨᱮᱭᱟᱜ ᱠᱩᱲᱟᱹᱣ ᱫᱚ ᱧᱟᱢᱚᱜ ᱜᱮᱭᱟ ᱾
ᱦᱳᱭ ᱦᱳᱭ ᱾
ᱦᱩᱸ ᱟᱪᱪᱷᱟ ᱟᱪᱪᱷᱟ ᱾ ᱛᱟᱦᱞᱮ ᱟᱹᱛᱳ ᱫᱤᱥᱚᱢ ᱨᱮᱜᱮ ᱛᱟᱦᱮᱱ ᱜᱮᱭᱟ ᱥᱮ ᱮᱠᱷᱚᱱ ᱫᱚ?
ᱦᱮᱸ ᱟᱹᱛᱩ ᱫᱤᱥᱚᱢ ᱨᱮᱜᱮ ᱦᱩᱭᱩᱜᱼᱟ ᱾
ᱟᱪᱪᱷᱟ ᱟᱪᱪᱷᱟ ᱟᱪᱪᱷᱟ ᱚᱸᱻ ᱟᱨ ᱡᱟᱭᱦᱳᱠ ᱚᱱᱟ ᱥᱟᱶᱛᱮ ᱟᱹᱰᱤ ᱟᱹᱰᱤ ᱥᱟᱨᱦᱟᱣ ᱾ ᱡᱟᱱᱟᱢ ᱟᱲᱟᱝ ᱯᱟᱹᱨᱥᱤ ᱛᱮ ᱢᱟᱲᱟᱝ ᱩᱛᱟᱹᱨ
ᱫᱚ ᱯᱟᱲᱦᱟᱜ ᱠᱟᱱ ᱨᱮᱦᱚᱸ ᱚᱱᱟ ᱥᱟᱶᱛᱮ ᱱᱚᱝᱠᱟ ᱡᱟᱦᱟᱸ ᱟᱵᱚᱣᱟᱜ ᱢᱟᱱᱮ
ᱚᱲᱟᱜ ᱫᱩᱣᱟᱹᱨ ᱨᱮᱭᱟᱜ ᱠᱟᱹᱢᱤ ᱠᱟᱡᱽ ᱠᱚ ᱥᱟᱶᱛᱮ ᱚᱱᱟ ᱢᱤᱫᱴᱟᱝ ᱜᱷᱟᱨᱚᱸᱡᱽ ᱨᱮᱭᱟᱜ ᱡᱮᱢᱚᱱ ᱠᱩᱲᱤ ᱜᱤᱫᱽᱨᱟᱹ ᱫᱚ ᱞᱟᱹᱭ ᱜᱟᱱᱚᱜ ᱞᱮᱠᱷᱟᱱ ᱫᱚ ᱡᱚᱱᱚᱜ ᱜᱟᱞᱟᱝ ᱯᱟᱹᱴᱭᱟᱹ ᱜᱟᱞᱟᱝ ᱱᱚᱣᱟ ᱠᱚᱵᱮᱱ ᱥᱮᱪᱮᱫᱚᱜ ᱠᱟᱱᱟ ᱥᱮ ᱦᱤᱲᱤᱧ ᱤᱫᱤ ᱟᱠᱟᱫ ᱜᱮᱭᱟ?
ᱵᱟᱝ, ᱵᱟᱲᱟᱭ ᱜᱮᱭᱟᱞᱤᱤᱧ ᱾ ᱟᱨ ᱱᱚᱝᱠᱟ ᱜᱮ ᱟᱨᱦᱚᱸ ᱢᱤᱫᱵᱟᱨ ᱠᱟᱛᱮ ᱚᱱᱠᱟ ᱫᱚ ᱪᱮᱫ ᱠᱟᱱᱟ ᱠᱚ ᱚᱠᱚᱭ ᱫᱚ ᱵᱟᱡᱟᱨ ᱥᱟᱦᱟᱨ ᱨᱮ ᱢᱮᱱᱟᱜ ᱠᱚᱣᱟ ᱠᱚᱢ ᱵᱤᱥᱤ ᱾
ᱚᱠᱚᱭ ᱫᱚᱠᱚ ᱵᱟᱲᱟᱭᱟ ᱞᱟᱹᱭ ᱮᱫᱟ ᱠᱚ ᱦᱮᱸ ᱢᱟᱱᱮ ᱠᱩᱞᱤ ᱡᱚᱝ ᱢᱤᱫᱴᱟᱝ ᱥᱟᱫ
ᱠᱩᱞᱤ ᱡᱚᱝ ᱱᱚᱣᱟ ᱠᱚ ᱛᱚ ᱥᱮᱸᱬᱟ ᱞᱟᱠᱛᱤ ᱠᱟᱱᱟ ᱾ ᱦᱳᱭ ᱦᱳᱭ ᱦᱳᱭ ᱾ ᱦᱳᱭ ᱡᱚᱱᱚᱜ ᱜᱟᱞᱟᱝ
ᱵᱟᱠᱷᱟᱱ ᱱᱚᱣᱟ ᱠᱚᱦᱚᱸ ᱫᱤᱱ ᱫᱤᱱᱛᱮ, ᱦᱳᱭ ᱯᱟᱛᱲᱟ ᱯᱟᱛᱲᱟ ᱨᱚᱜ ᱦᱩᱸ ᱦᱩᱸ, ᱦᱩᱸ ᱦᱩᱸ ᱾ ᱚᱱᱟ ᱠᱚ ᱵᱟᱠᱷᱟᱱ ᱫᱚ ᱦᱤᱲᱤᱧ ᱪᱟᱵᱟᱜᱼᱟ ᱾ ᱟᱫᱚ ᱡᱟᱦᱟᱸ ᱦᱚᱭᱛᱳ ᱵᱤᱨ ᱵᱤᱨ ᱵᱩᱨᱩ ᱫᱷᱟᱨᱮ ᱦᱚᱲ ᱠᱟᱱᱟ ᱵᱚᱱ ᱟᱫᱚ ᱵᱚᱱ
ᱛᱟᱦᱮᱱ ᱨᱮᱦᱚᱸ ᱟᱫᱚ ᱵᱟᱵᱚᱱ ᱫᱟᱲᱮᱭᱟᱜᱼᱟ ᱾ ᱦᱮᱸ᱾
ᱦᱩᱸ ᱦᱩᱸ ᱾ ᱛᱟᱦᱞᱮ ᱟᱯᱮ ᱥᱮᱫ ᱫᱚ ᱪᱮᱫ ᱞᱮᱠᱟ ᱚᱱᱠᱟ ᱢᱟᱱᱮ ᱱᱟᱢᱟᱞ ᱫᱤᱥᱚᱢ ᱥᱮ ᱵᱤᱨ ᱫᱤᱥᱚᱢ ᱢᱟᱱᱮ ᱟᱵᱚ ᱵᱮᱝᱜᱚᱞ ᱫᱤᱥᱚᱢ ᱚᱱᱟ ᱠᱚᱛᱮ ᱵᱤᱵᱷᱤᱱᱱᱚ ᱨᱚᱠᱚᱢ ᱢᱤᱫᱴᱟᱝ ᱤᱭᱟᱹ ᱢᱮᱱᱟᱜᱼᱟ ᱥᱮᱼᱼ
ᱟᱪᱪᱷᱟ ᱟᱪᱪᱷᱟ ᱥᱟᱫ ᱫᱤᱥᱚᱢ ᱥᱟᱫ ᱫᱤᱥᱚᱢ ᱟᱫᱮ ᱟᱫᱮ ᱱᱟᱯᱟᱭ ᱥᱟᱫ ᱫᱤᱥᱚᱢ ᱩᱸᱢᱻ ᱚᱱᱛᱮ ᱦᱚᱸ ᱪᱟᱞᱟᱣ ᱵᱟᱲᱟ ᱦᱩᱭ ᱠᱟᱱ ᱜᱮᱭᱟ ᱟᱫᱚ ᱱᱚᱝᱠᱟ ᱵᱷᱟᱵ ᱛᱮ ᱫᱚᱼᱼ ᱯᱮᱲᱟ ᱯᱟᱹᱲᱦᱟᱹ ᱫᱚᱢᱮ ᱮᱠᱴᱟ ᱵᱟᱹᱱᱩᱜ ᱠᱚᱣᱟ ᱡᱟᱭᱦᱩᱠ ᱫᱚ ᱚᱱᱛᱮᱱ ᱦᱚᱲᱢᱟ ᱟᱵᱚᱼᱼ ᱠᱟᱹᱴᱤᱡ ᱨᱮᱦᱚᱸ ᱨᱚᱲ ᱫᱚ ᱠᱟᱹᱴᱤᱡ ᱦᱟᱱᱛᱮ ᱱᱟᱛᱮ ᱜᱮᱛᱟ ᱨᱮᱵᱚᱱ ᱨᱚᱲ ᱠᱚᱫᱚ ᱡᱷᱚᱛᱚ ᱜᱮᱵᱚᱱ ᱵᱩᱡᱟ
ᱦᱮᱸ ᱦᱮᱸ
ᱦᱩᱸ ᱦᱩᱸ ᱦᱩᱸ
ᱨᱚᱲ ᱫᱚ ᱦᱟᱱᱛᱮ ᱱᱟᱛᱮ ᱜᱮᱭᱟ ᱚᱱᱟ ᱫᱚᱼᱼ
ᱦᱳᱭ ᱦᱳᱭ ᱠᱟᱹᱴᱤᱡ ᱦᱟᱱᱛᱮ ᱦᱟᱱᱮ ᱡᱩᱫᱟᱹ ᱧᱚᱜ ᱜᱮ ᱡᱩᱫᱟᱹ ᱫᱚᱢᱮ ᱮᱠᱴᱟ ᱫᱚ ᱵᱟᱝ ᱟᱫᱚ ᱟᱹᱲᱟᱹ ᱨᱮ ᱠᱟᱹᱴᱤᱡ ᱦᱟᱱᱛᱮ ᱱᱟᱛᱮ ᱢᱮᱱᱟᱜᱼᱟ ᱠᱤᱱᱛᱩ ᱚᱱᱟ ᱢᱟᱱᱮ ᱤᱭᱟᱹ ᱫᱚ ᱡᱚᱛᱚ ᱜᱮ ᱴᱷᱤᱠ ᱜᱮᱛᱟ ᱵᱚᱱᱟ ᱵᱩᱡᱽ ᱞᱮᱠᱷᱟᱱ ᱫᱚᱼᱼ ᱦᱩᱸ ᱟᱪᱪᱷᱟ ᱟᱪᱪᱷᱟ ᱟᱪᱪᱷᱟ ᱛᱟᱦᱚᱞᱮ ᱱᱚᱝᱠᱟ ᱱᱚᱜᱼᱚᱭ ᱡᱮ ᱟᱵᱚ ᱠᱚ ᱥᱟᱞᱮ ᱠᱮ ᱥᱟᱞᱮ ᱯᱩᱡᱟᱹ ᱯᱟᱥᱟᱜ ᱠᱟᱱᱟ ᱵᱚᱱ ᱥᱮ ᱵᱚᱸᱜᱟ ᱵᱩᱨᱩᱜ ᱠᱟᱱᱟ ᱵᱚᱱ
ᱦᱮᱸ ᱦᱮᱸ
ᱛᱚ ᱱᱚᱣᱟ ᱠᱚ ᱵᱟᱨᱮᱛᱮ ᱪᱮᱫ ᱞᱮᱠᱟ ᱯᱮ ᱚᱱᱛᱮ ᱫᱚ ᱡᱮᱢᱚᱱ ᱵᱟᱦᱟ ᱥᱚᱨᱦᱟᱭ ᱢᱟᱜ ᱢᱚᱬᱮ ᱟᱥᱟᱲᱤᱭᱟᱹ ᱱᱚᱣᱟ ᱠᱚ ᱵᱚᱸᱜᱟ ᱵᱩᱨᱩᱼᱼ
ᱦᱮᱸ ᱛᱷᱚᱲᱟ ᱛᱷᱚᱲᱟ ᱫᱚ ᱵᱟᱲᱟᱭ ᱢᱮᱱᱟᱜᱼᱟ
ᱟᱪᱪᱷᱟ ᱟᱪᱪᱷᱟ ᱟᱪᱪᱷᱟ ᱦᱩᱸ
ᱥᱚᱨᱦᱟᱭ ᱡᱮᱢᱚᱱ ᱚᱱᱟ ᱠᱚᱫᱚ ᱚᱱᱟ ᱠᱚᱫᱚ ᱞᱤᱧ ᱵᱟᱲᱟᱭ ᱜᱮᱭᱟ
ᱦᱮᱸᱼᱼ
ᱛᱚ ᱢᱟᱜ ᱢᱚᱬᱮ ᱫᱚ ᱟᱞᱮ ᱥᱮᱱ ᱫᱚ ᱵᱟᱹᱱᱩᱜᱼᱟ ᱵᱟᱦᱟ ᱥᱚᱨᱦᱟᱭ ᱟᱥᱟᱲᱤᱭᱟᱹᱼᱼ ᱢᱟᱜᱽ ᱥᱤᱢ ᱱᱚᱣᱟ ᱠᱚ ᱫᱚ ᱢᱮᱱᱟᱜᱼᱟ
ᱢᱟᱜᱽ ᱥᱤᱢ ᱦᱮᱸ ᱦᱮᱸ ᱦᱮᱸ ᱦᱮᱸᱻ ᱟᱞᱮ ᱥᱮᱫ ᱦᱚᱸ ᱚᱱᱠᱟ ᱜᱮ ᱟᱫᱚ ᱟᱞᱮ ᱥᱮᱫ ᱫᱚ ᱱᱚᱝᱠᱟ ᱞᱮ ᱱᱚᱝᱠᱟ ᱨᱮᱞᱮ ᱢᱟᱜᱽᱢᱚᱬᱮᱜᱼᱟ ᱡᱟᱦᱟᱸ ᱞᱮᱠᱟ ᱫᱚᱼᱼ ᱢᱟᱱᱮ ᱡᱟᱦᱟᱸ ᱨᱮ ᱟᱛᱳ ᱨᱮ ᱡᱟᱦᱟᱸ ᱞᱮᱠᱟ ᱚᱱᱠᱟᱱ ᱵᱟᱹᱲᱤᱡ ᱢᱟᱱᱮ ᱨᱩᱣᱟᱹ ᱠᱚ ᱟᱡᱟᱨ ᱠᱚ ᱦᱮᱡ ᱞᱮᱱ ᱠᱷᱟᱱᱼᱼ ᱩᱱ ᱥᱳᱢᱚᱭ ᱦᱚᱭᱛᱚ
ᱦᱚᱭᱛᱚᱼᱼ
ᱮᱸ ᱩᱱᱠᱩ ᱫᱮᱵᱽ ᱫᱮᱵᱟᱞᱳᱼᱼ ᱩᱱ ᱥᱮ ᱵᱚᱸᱜᱟ ᱵᱩᱨᱩ ᱠᱚ ᱠᱷᱚᱡᱚᱜᱼᱟ ᱡᱮ ᱱᱮᱥ ᱫᱚ ᱢᱟᱨᱟᱝ ᱯᱚᱨᱚᱵᱽ ᱥᱮ ᱢᱟᱨᱟᱝ ᱫᱟᱲᱮ ᱮᱢᱟᱞᱮᱯᱮ ᱢᱮᱱ ᱛᱮ
ᱚ ᱦᱮᱸ ᱦᱮᱸ
ᱟᱪᱪᱷᱟ ᱦᱮᱸ ᱟᱫᱚ ᱫᱤᱥᱚᱢ ᱢᱟ ᱜᱚᱴᱟ ᱢᱤᱫ ᱜᱮᱛᱟ ᱵᱚᱱᱟ ᱢᱤᱫ ᱠᱟᱛᱷᱟ ᱛᱮᱫᱚ ᱠᱟᱹᱴᱤᱡ ᱟᱫᱚ ᱢᱤᱫᱼᱼ ᱞᱟᱹᱴᱩ ᱦᱟᱱᱛᱮ ᱱᱟᱛᱮ ᱢᱮᱱᱟᱜ ᱛᱟᱵᱚᱱᱟ
ᱢᱮᱱᱟᱜ ᱛᱟᱵᱚᱱᱟ ᱱᱚᱣᱟ ᱮᱴᱠᱮᱴᱚᱬᱮ ᱫᱚ ᱵᱟᱝ ᱠᱟᱱᱟ ᱦᱳᱭ ᱟᱵᱚᱣᱟᱜᱼᱼ ᱟᱨ ᱚᱠᱟ ᱞᱮᱠᱟ ᱯᱮ ᱵᱟᱦᱟ ᱥᱚᱨᱦᱟᱭᱚᱜᱼᱟ ᱟᱯᱮ ᱥᱮᱱ ᱫᱚᱼᱼ
ᱩᱸᱻ ᱵᱟᱝ ᱚᱠᱟ ᱞᱮᱠᱟ ᱵᱚᱞᱛᱮ ᱵᱟᱹᱞᱤᱧ ᱵᱩᱡ ᱫᱟᱲᱮᱭᱟᱫᱟ
ᱚᱠᱟ ᱞᱮᱠᱟ ᱵᱚᱞᱛᱮ ᱵᱟᱦᱟ ᱨᱮᱫᱚ ᱛᱩᱢᱫᱟᱹᱜ ᱴᱟᱢᱟᱠ
ᱚ ᱦᱮᱸ ᱦᱮᱸ ᱦᱩᱸ ᱦᱩᱸ ᱟᱹᱰᱤ ᱡᱚᱛᱷᱟᱛ ᱠᱟᱛᱷᱟ ᱦᱮᱸ ᱨᱟᱠᱟᱵ ᱞᱟᱹᱭ ᱥᱚᱫᱚᱨ ᱠᱟᱫᱟ ᱟᱞᱮ ᱥᱮᱫ ᱫᱚ ᱵᱟᱦᱟ ᱥᱚᱦᱨᱟᱭ ᱢᱟᱜᱽ ᱢᱚᱬᱮ ᱥᱮ ᱵᱟᱯᱞᱟ ᱵᱤᱦᱟᱹ ᱠᱚ ᱨᱮᱼᱼ ᱱᱚᱝᱠᱟ ᱜᱮ ᱫᱚᱝ ᱞᱟᱜᱽᱲᱮ ᱜᱮ ᱪᱟᱞᱟᱜ ᱠᱟᱱᱟ ᱟᱨ ᱥᱤᱛᱩᱝᱼᱼ ᱛᱩᱢᱫᱟᱜ ᱴᱟᱢᱟᱠ ᱠᱛᱮ ᱜᱮᱞᱮ ᱨᱟᱹᱥᱠᱟᱹᱭᱮᱫᱟ ᱱᱚᱝᱠᱟ ᱰᱤᱡᱮ ᱵᱚᱠᱥ
ᱛᱮᱫᱚ ᱵᱟᱝ ᱦᱳᱭ ᱵᱟᱝ ᱟᱹᱰᱤ ᱟᱹᱰᱤ ᱡᱟᱭᱜᱟ ᱨᱮ ᱚᱱᱠᱟ ᱧᱮᱞᱚᱜ ᱠᱟᱱᱟ ᱛᱚ
ᱦᱩᱸ ᱦᱩᱸ ᱦᱩᱸ ᱦᱩᱸ ᱦᱩᱸ ᱦᱩᱸ ᱧᱮᱞᱚᱜ ᱠᱟᱱᱟ ᱧᱮᱞᱚᱜ ᱠᱟᱱᱟ ᱟᱨ ᱚᱝᱠᱟ ᱜᱮ ᱤᱧᱦᱚᱸ ᱟᱹᱰᱤ ᱫᱤᱥᱟᱹ ᱢᱟᱱᱮ ᱜᱟᱛᱮ ᱥᱟᱶ ᱨᱚᱯᱚᱲ ᱦᱩᱭᱩᱜ ᱠᱟᱱᱟ ᱛᱚ ᱱᱚᱣᱟ ᱠᱚ ᱡᱤᱱᱤᱥ ᱦᱚᱸ ᱱᱚᱣᱟ ᱠᱚ ᱠᱟᱛᱷᱟ ᱠᱚ ᱠᱩᱞᱤ ᱡᱚᱝ ᱥᱟᱱᱟ ᱠᱟᱱᱟ, ᱡᱮ ᱟᱯᱮ ᱪᱮᱫ ᱞᱮᱠᱟ ᱯᱮ ᱯᱟᱹᱨᱠᱟᱹᱜ ᱠᱟᱱᱟ ᱟᱢ ᱡᱮᱢᱚᱱ ᱤᱧᱮᱢ ᱠᱩᱞᱤ ᱠᱤᱫᱤᱧᱟ ᱡᱟᱭᱦᱳᱠ᱾
ᱛᱚ ᱛᱩᱢᱫᱟᱜ ᱴᱟᱢᱟᱜ ᱡᱟᱦᱟᱸ ᱥᱚᱸᱫᱷᱟᱲ ᱨᱟᱹᱥᱠᱟᱹ ᱚᱱᱟ ᱨᱟᱹᱥᱠᱟᱹ ᱫᱚ ᱰᱤᱡᱮ ᱵᱚᱠᱥ ᱨᱮᱫᱚ ᱡᱟᱦᱟᱸᱭ ᱟᱢᱵᱟᱱᱤ ᱵᱟᱹᱱᱩᱜᱼᱟ᱾
ᱦᱳᱭ᱾
ᱦᱩᱸ ᱛᱚ ᱟᱯᱮ ᱥᱮᱫ ᱫᱚ ᱪᱮᱫ ᱞᱮᱠᱟ?
ᱟᱞᱮ ᱦᱚᱸ ᱛᱩᱢᱫᱟᱹᱜ ᱴᱟᱢᱟᱠ ᱛᱮᱜᱮᱞᱮ ᱨᱟᱹᱥᱠᱟᱹᱭᱟ᱾
ᱚ ᱟᱪᱪᱷᱟ ᱟᱪᱪᱷᱟ ᱟᱪᱷᱟ
ᱮᱠᱟᱞ ᱜᱮ ᱢᱟᱱᱟ ᱜᱮᱭᱟ᱾
ᱮᱠᱟᱞᱜᱮ ᱢᱟᱱᱟ ᱜᱮᱭᱟ ᱟᱞᱮ ᱥᱮᱫ ᱦᱚᱸ ᱚᱝᱠᱟᱜᱮ ᱦᱮᱸ ᱦᱮᱸ᱾ ᱟᱨ ᱛᱟᱪᱷᱟᱲᱟ ᱚᱱᱟ ᱛᱮᱫᱚ ᱟᱵᱚᱣᱟᱜ ᱥᱤᱠᱷᱱᱟᱹᱛᱟᱜ ᱢᱟ ᱪᱮᱫ ᱦᱚᱸ ᱵᱟᱹᱱᱩᱜᱼᱟ ᱰᱤᱡᱮ ᱵᱚᱠᱥ ᱨᱮ ᱠᱤᱱᱛᱩ ᱛᱩᱢᱫᱟᱹᱜ ᱴᱟᱢᱟᱠ ᱮᱱᱮᱡ ᱥᱮᱨᱮᱧ ᱚᱱᱟ ᱨᱮᱢᱟ ᱥᱤᱠᱷᱱᱟᱹᱛ ᱟᱹᱰᱤ ᱠᱤᱪᱷᱩ ᱢᱮᱱᱟᱜᱼᱟ ᱚᱱᱟ ᱥᱟᱶᱛᱮ ᱟᱵᱚᱣᱟᱜ ᱞᱟᱭ ᱞᱟᱠᱪᱟᱨ ᱡᱚᱲᱟᱣ ᱢᱮᱱᱟᱜᱼᱟ
ᱦᱳᱭ
ᱟᱪᱪᱷᱟ
ᱴᱷᱤᱠ ᱜᱮᱭᱟ ᱱᱤᱭᱟᱹ ᱵᱮᱲᱟ ᱫᱚ ᱱᱤ ᱠᱟᱹ ᱜᱮ ᱦᱮᱸ ᱦᱮ ᱢᱟ ᱛᱟᱞᱦᱮ ᱚᱠᱛᱚ ᱦᱟᱸᱜ ᱦᱳᱭ ᱴᱷᱤᱠ ᱜᱮᱭᱟ ᱢᱟ ᱛᱟᱞᱦᱮ ᱥᱟᱹᱜᱩᱱ ᱡᱚᱦᱟᱨ ᱥᱟᱹᱜᱩᱱ ᱥᱮᱛᱟᱜ ᱡᱚᱦᱟᱨ ᱦᱳᱭ ᱥᱟᱹᱜᱩᱱ ᱡᱚᱦᱟᱨ
ᱦᱩᱸ ᱦᱮᱸ ᱢᱟ ᱛᱟᱞᱦᱮ